ᱟᱸᱡᱚᱢ ᱫᱟᱹᱧ ᱦᱮᱸ ᱟᱸᱡᱚᱢᱫᱟᱹᱧ ᱤᱭᱟᱹ ᱞᱟᱹᱭᱮᱫ ᱛᱟᱦᱮᱸᱫ ᱤᱧ ᱟᱯᱮ ᱢᱟᱛᱚ ᱵᱟᱡᱟᱨ ᱦᱚᱸ ᱥᱩᱨ ᱧᱚᱜ ᱜᱮᱛᱟ ᱯᱮᱭᱟ ᱡᱟᱹᱱᱤᱡ ᱠᱷᱟᱱ᱾
ᱦᱮᱸ ᱢᱟᱱᱮ ᱜᱚ ᱵᱟᱵᱟ ᱚᱲᱟᱜ ᱥᱮᱡ ᱠᱷᱚᱡ ᱫᱚ ᱠᱟᱹᱴᱤᱡ ᱥᱩᱨᱩᱜᱼᱟ ᱠᱤᱱᱛᱩ ᱦᱟᱸᱰᱮ ᱠᱷᱚᱡ ᱫᱚ ᱱᱟᱥᱮᱱᱟᱜ ᱫᱚ ᱥᱟᱺᱜᱤᱧᱚᱜ ᱛᱟᱞᱮᱭᱟ ᱡᱟᱢᱟᱭ ᱚᱲᱟᱜ ᱠᱷᱚᱡ ᱫᱚ᱾
ᱚ
ᱚᱸᱰᱮ ᱠᱷᱚᱡ ᱫᱚ ᱱᱟᱥᱮ ᱱᱟᱜ ᱫᱚ, ᱥᱟᱺᱜᱤᱧ ᱜᱮ ᱪᱟᱞᱟᱜ ᱞᱟᱜᱟ ᱞᱮᱭᱟ ᱾
ᱚᱻ ᱦᱳᱭ ᱛᱚ᱾ ᱟᱫᱚ ᱟᱛᱩ ᱨᱮᱦᱚᱸᱢ ᱛᱟᱦᱮᱸ ᱠᱟᱱᱟ ᱵᱟᱡᱟᱨ ᱥᱩᱨ ᱨᱮᱦᱚᱸ ᱢᱮᱱᱟᱜ ᱢᱮᱭᱟ᱾ ᱟᱫᱚ ᱱᱚᱜᱼᱚᱭ ᱱᱟᱜ ᱠᱷᱟᱱ ᱤᱭᱟᱹ ᱥᱮᱴᱮᱨᱚᱜ ᱠᱟᱱᱟ ᱫᱟᱸᱥᱟᱭ ᱵᱚᱸᱜᱟ᱾
ᱦᱮᱸ
ᱟᱫᱚ ᱩᱱ ᱚᱠᱛᱚ ᱧᱮᱞ ᱟᱠᱟᱱᱟ ᱟᱵᱚᱣᱟᱜ ᱢᱟᱱᱮ ᱡᱮ ᱫᱟᱸᱥᱟᱭ ᱠᱚ ᱫᱟᱬᱟᱱᱟ ᱠᱚᱲᱟ ᱦᱚᱯᱚᱱ ᱠᱚ᱾ ᱟᱫᱚ ᱚᱱᱛᱮ ᱫᱚ ᱢᱟᱱᱮ ᱪᱮᱫ ᱠᱚ ᱪᱮᱫ ᱠᱚ ᱥᱟᱯᱟᱵ ᱟᱛᱮᱜ ᱠᱚ ᱫᱟᱬᱟᱱᱟ ᱮᱱᱮᱡ ᱟᱠᱚ᱾
ᱫᱟᱸᱥᱟᱭ ᱫᱟᱬᱟᱱ ᱟᱞᱮ ᱥᱮᱫ ᱫᱚ ᱪᱟᱞᱟᱜ ᱜᱮᱭᱟ ᱠᱚ ᱵᱟᱝ ᱢᱮᱱᱛᱮ ᱫᱚ ᱵᱟᱝ᱾ ᱟᱨ ᱩᱱᱠᱩᱣᱟᱜ ᱥᱟᱯᱟᱵ ᱠᱚᱫᱚ ᱧᱮᱞ ᱦᱚᱧ ᱧᱮᱞ ᱠᱟᱜ ᱜᱮᱭᱟ ᱦᱚᱭᱛᱚ ᱡᱚᱛᱚ ᱫᱚ ᱵᱟᱹᱧ ᱞᱟᱹᱭ ᱫᱟᱲᱮᱜ ᱨᱮᱦᱚᱸ᱾ ᱡᱮᱛᱤᱧ ᱧᱮᱞ ᱠᱟᱫᱟ ᱢᱟᱱᱮ ᱫᱚᱧ ᱞᱟᱹᱭ ᱫᱟᱲᱮᱭᱟᱜ ᱜᱮᱭᱟᱹᱧ ᱟᱥᱟ ᱠᱚᱨᱮ ᱠᱤᱪᱷᱩᱴᱟ᱾ ᱯᱩᱭᱞᱳ ᱨᱤᱧ ᱧᱮᱞ ᱟᱠᱟᱫ ᱠᱚᱣᱟᱜ ᱵᱟᱵᱟ ᱦᱚᱲ ᱠᱚ ᱟᱭᱳ ᱦᱚᱲ ᱠᱚ ᱥᱟᱡᱟᱜᱼᱟ ᱢᱮᱱ ᱛᱮᱫᱚ᱾ ᱢᱟᱱᱮ ᱥᱟᱹᱲᱤ ᱦᱚᱠᱚ ᱦᱚᱨᱚᱜᱟ ᱠᱤᱝᱵᱟ ᱥᱟᱹᱲᱤ ᱛᱮᱠᱚ ᱫᱷᱩᱛᱤᱜᱼᱟ᱾
ᱦᱮᱸ ᱟᱨ ᱥᱟᱹᱲᱤ ᱛᱮ ᱫᱷᱩ ᱛᱤ ᱠᱟᱛᱮᱜ ᱛᱟᱨᱯᱚᱨ ᱥᱟᱹᱲᱤ ᱠᱚᱛᱮ ᱜᱮ ᱠᱚ ᱫᱟᱦᱲᱤᱭᱮᱱ ᱜᱮ, ᱟᱨ ᱵᱟᱝᱠᱷᱟᱱ ᱩᱲᱱᱟ ᱠᱚ, ᱛᱮ ᱜᱚᱜᱚ ᱦᱚᱲᱟᱜ ᱦᱮᱸ ᱟᱨ ᱛᱟᱦᱮᱱ ᱛᱟᱠᱚᱣᱟ ᱢᱟᱨᱟᱜ ᱤᱞ, ᱵᱚᱦᱚᱜ ᱨᱮ ᱾ ᱟᱨ ᱤᱧ ᱟᱨ ᱡᱟᱦᱟᱸᱭ ᱢᱤᱫᱴᱤᱡ ᱪᱮᱫ ᱮ ᱪᱤᱠᱟᱹᱭ ᱛᱟᱠᱚᱣᱟ ᱩᱱᱟᱹᱜ ᱵᱷᱟᱹᱜᱤ ᱴᱷᱤᱠ ᱫᱚ ᱦᱟᱸᱜ ᱤᱧᱦᱚᱸ ᱵᱟᱹᱧ ᱫᱤᱥ ᱫᱟ ᱡᱟᱦᱟᱸᱭ ᱫᱚ ᱢᱤᱫᱴᱮᱱ ᱜᱤᱫᱽᱨᱟᱹ ᱞᱚᱴᱟ ᱨᱮ ᱚᱱᱠᱟ ᱵᱟᱵᱮᱨ ᱥᱮ ᱵᱩᱥᱩᱵ ᱪᱮᱫ ᱠᱚ ᱢᱤᱫᱴᱤᱡ ᱠᱚ ᱛᱚᱞ ᱠᱟᱜᱼᱟ ᱦᱩᱸ ᱾ ᱢᱟᱱᱮ ᱥᱟᱵ ᱜᱟᱱᱚᱜ ᱛᱟᱭ ᱦᱮᱸ ᱩᱧ ᱠᱟᱛᱮᱜ ᱩᱧ ᱠᱟᱛᱮᱜ ᱦᱮᱸ᱾ ᱟᱨ ᱚᱱᱟ ᱞᱚᱴᱟ ᱫᱷᱟᱨᱮ ᱫᱷᱟᱨᱮ ᱛᱮᱠᱚ ᱛᱚᱞ ᱠᱟᱜᱼᱟ ᱟᱨ ᱚᱱᱟ ᱫᱚ ᱡᱮᱢᱚᱱ ᱟᱵᱚ ᱤᱭᱟᱹ ᱠᱚ ᱰᱳᱞ ᱠᱚ, ᱵᱟᱞᱛᱤ ᱠᱚ ᱼᱼ ᱡᱟᱦᱟᱸ ᱞᱮᱠᱟ ᱵᱚᱱ ᱤᱭᱟᱹᱭᱟ ᱥᱟᱵ ᱠᱟᱜᱼᱟ ᱚᱱᱠᱟᱭ ᱥᱟᱵ ᱠᱟᱜᱼᱟ ᱾
ᱚ ᱾
ᱟᱨ ᱩᱱᱤ ᱜᱤᱫᱽᱨᱟᱹ ᱫᱚ ᱯᱳᱭᱞᱳ ᱛᱮ ᱚᱲᱟᱜ ᱚᱲᱟᱜ ᱮ ᱵᱚᱞᱚ ᱛᱟᱦᱮᱸᱱᱟ ᱦᱮᱸ᱾
ᱚᱻ
ᱚᱲᱟᱜ ᱚᱲᱟᱜ ᱮ ᱵᱚᱞᱚᱜ ᱛᱟᱦᱮᱸᱱᱟ᱾ ᱟᱨ ᱡᱷᱚᱛᱚ ᱚᱲᱟᱜ ᱨᱮ ᱜᱮ ᱢᱤᱫ ᱪᱩᱯᱩᱫ ᱠᱟᱛᱮᱫ ᱼᱼ ᱪᱟᱣᱞᱮ ᱠᱚ ᱮᱢᱟᱭ ᱛᱟᱦᱮᱱᱟ ᱾
ᱦᱳᱭ ᱾
ᱟᱨ ᱚᱱᱟ ᱨᱮ ᱫᱚ ᱼᱼ ᱥᱤᱸᱫᱩᱨ ᱴᱤᱰᱟᱹᱜ ᱛᱟᱦᱮᱱ ᱛᱟᱭ ᱛᱟᱦᱮᱱᱟ ᱾
ᱚᱱᱟ ᱞᱚᱴᱟ ᱨᱮ?
ᱞᱚᱴᱟ ᱨᱮ ᱦᱮᱸ ᱾
ᱚ ᱾
ᱚᱱᱟ ᱨᱮ ᱥᱤᱸᱫᱩᱨ ᱴᱤᱰᱟᱹᱜ ᱛᱟᱦᱮᱱ ᱛᱟᱭ ᱛᱟᱦᱮᱱᱟ ᱟᱨ ᱼᱼ ᱩᱱᱠᱩ ᱡᱟᱦᱟᱸᱭ ᱠᱚᱠᱚ ᱮᱱᱮᱡ ᱟᱠᱚ ᱢᱟᱱᱮ ᱫᱟᱸᱥᱟᱭ ᱠᱚ ᱫᱟᱬᱟᱱᱟ ᱼᱼ ᱠᱚ ᱟᱦᱟᱸᱭ ᱠᱚ ᱱᱩᱭ ᱫᱚ ᱥᱩᱫᱩ ᱚᱱᱟ ᱜᱮ ᱠᱟᱹᱢᱤ ᱛᱟᱦᱮᱸᱜᱼᱮ ᱾ ᱩᱱᱤ ᱫᱚ ᱪᱟᱞᱟᱜᱼᱟᱭ᱾ ᱪᱟᱞᱟᱣ ᱪᱟᱞᱟᱣ ᱛᱮ ᱩᱱᱤ ᱵᱚᱞᱚᱱᱟᱭ ᱟᱨ ᱞᱚᱴᱟᱨᱮ ᱚᱱᱟᱨᱮ ᱪᱟᱣᱞᱮ ᱠᱚ ᱮᱢᱟᱭᱟ ᱟᱨᱮ ᱩᱰᱩᱠᱚᱜᱼᱟ ᱟᱨᱦᱚᱸ ᱢᱮᱫᱦᱟ ᱨᱮ ᱦᱮᱸᱫᱮ ᱦᱚᱭ ᱞᱟᱜᱟᱣ ᱠᱟᱜ ᱛᱟᱦᱮᱸᱫ ᱾ ᱠᱤᱢᱵᱟ ᱞᱩᱴᱤ ᱠᱚᱨᱮ ᱞᱤᱵᱤᱥᱴᱤᱠ ᱠᱚ ᱞᱟᱜᱟᱣ ᱠᱟᱜ ᱛᱟᱦᱮᱸᱫ ᱟᱭᱱᱚᱢ ᱠᱚᱜ ᱼᱼ ᱛᱟᱦᱮᱸᱜᱼᱟ ᱢᱟᱱᱮ ᱡᱟᱛᱮ ᱟᱞᱚᱭ ᱩᱨᱩᱢᱚᱜ ᱢᱟ ᱱᱚᱝᱠᱟ ᱾
ᱚ ᱚᱱᱠᱟ ᱞᱮᱠᱟ ᱟᱫᱚ ᱦᱟᱹᱯᱮᱧ ᱠᱩᱞᱤ ᱞᱮᱢ ᱜᱮ ᱾ ᱩᱱᱤ ᱩᱱᱤ ᱡᱟᱦᱟᱸᱭ ᱜᱤᱫᱽᱨᱟᱹ ᱚᱱᱠᱟ ᱞᱚᱴᱟ ᱟᱛᱮᱜ ᱼᱼ ᱵᱚᱞᱚᱜ ᱟᱭ ᱟᱫᱚ ᱩᱱᱤ ᱛᱟᱭᱚᱢ ᱛᱟᱭᱚᱢ ᱛᱮ ᱡᱟᱦᱟᱸᱭ ᱠᱚᱠᱚ ᱮᱱᱮᱡᱟ ᱩᱱᱠᱩ ᱫᱚ ᱠᱚ ᱵᱚᱞᱚᱜᱼᱟ ᱥᱮ ᱚᱠᱟ ᱞᱮᱠᱟ?
ᱩᱱᱠᱩ ᱫᱚ ᱦᱟᱸᱜ ᱟᱞᱮ ᱥᱮᱫ ᱫᱚ ᱵᱟᱠᱚ ᱵᱚᱞᱚᱜᱼᱟ ᱾ ᱩᱱᱤᱭᱟᱜ ᱛᱟᱭᱚᱢ ᱛᱟᱭᱚᱢ ᱛᱮ ᱟᱨ ᱵᱟᱨ ᱦᱚᱲ ᱠᱤᱱ ᱵᱚᱞᱚᱱᱟ ᱦᱟᱸᱜ ᱾ ᱩᱱᱠᱤᱱ ᱫᱚ ᱼᱼ ᱦᱟᱴᱟᱜ ᱛᱮ ᱪᱟᱣᱞᱮ ᱠᱚ ᱚᱰᱚᱠ ᱟᱹᱠᱤᱱᱟ ᱩᱱᱠᱤᱱ ᱴᱟᱜ ᱫᱚ ᱾
ᱚᱻ
ᱟᱨ ᱢᱟᱱᱮ ᱪᱮᱫ ᱞᱮᱠᱟ ᱵᱟᱝ ᱼᱼ ᱤᱭᱟᱹ ᱵᱚᱱ ᱠᱷᱟᱸᱡᱚᱭᱟ ᱫᱟᱠᱟ ᱵᱚᱱ ᱠᱷᱟᱸᱡᱚᱭᱟ ᱢᱟᱲᱟᱝ ᱨᱮ ᱼᱼ ᱱᱟᱥᱮᱱᱟᱜ ᱪᱟᱣᱞᱮ ᱵᱟᱠᱚ ᱠᱷᱟᱸᱡᱚᱭᱟ? ᱠᱷᱟᱸᱡᱚ ᱢᱟᱲᱟᱝ ᱦᱳᱭ ᱚᱱᱠᱟ ᱜᱮ ᱼᱼ ᱩᱱᱠᱤᱱᱟᱜ ᱛᱟᱭᱚᱢ ᱛᱟᱭᱚᱢ ᱛᱮ ᱢᱤᱫᱴᱤᱡ ᱮ ᱵᱚᱞᱚᱜᱼᱟ ᱾ ᱢᱟᱱᱮ ᱡᱟᱦᱟᱸ ᱫᱚ ᱯᱳᱭᱞᱳ ᱛᱮ ᱚᱱᱮ ᱩᱱᱤᱭᱟᱜ ᱨᱮ ᱞᱟᱦᱟ ᱠᱚ ᱪᱩᱨᱩᱡᱟᱜᱼᱟ ᱾ ᱛᱟᱨᱯᱚᱨ ᱱᱩᱠᱤᱱᱟᱜ ᱨᱮᱠᱚ ᱮᱢᱟ ᱦᱟᱜᱼᱟ ᱦᱟᱴᱟᱜ ᱛᱮ ᱾
ᱚ ᱟᱨ ᱟᱨ ᱛᱟᱦᱚᱞᱮ ᱩᱱᱠᱩ ᱮᱱᱮᱡ ᱦᱚᱲ ᱫᱚ ᱚᱠᱟ ᱨᱮᱠᱚ ᱮᱱᱮᱡ ᱜᱮᱭᱟ?
ᱦᱚᱲ ᱫᱚ ᱼᱼ ᱠᱩᱞᱦᱤ ᱠᱩᱞᱦᱤ ᱛᱮ ᱢᱟᱱᱮ ᱡᱟᱦᱟᱸ ᱛᱤᱱᱟᱹᱜ ᱚᱲᱟᱜ ᱨᱮᱱᱟᱜ ᱫᱩᱣᱟᱹᱨ ᱛᱟᱦᱮᱱᱟ ᱦᱩᱸ ᱼᱼ ᱡᱚᱛᱚ ᱫᱩᱣᱟᱹᱨ ᱨᱮ ᱚᱱᱠᱟ ᱥᱟᱡᱟᱣ ᱠᱟᱛᱮ ᱚᱠᱚᱭᱟᱜ ᱛᱤ ᱨᱮᱢ ᱧᱮᱞᱟ ᱼᱼ ᱵᱟᱱᱟᱢ ᱚᱠᱚᱭᱟᱜ ᱛᱤᱨᱮ ᱛᱤᱨᱭᱳ, ᱚᱠᱚᱭᱟᱜ ᱛᱤᱨᱮ ᱵᱷᱩᱣᱟᱝ, ᱚᱠᱚᱭᱟᱜ ᱛᱤᱨᱮ ᱚᱱᱤᱧ ᱞᱟᱹᱭᱟᱢ ᱠᱟᱱ ᱪᱮᱫ ᱠᱚ ᱢᱮᱛᱟᱜᱼᱟ? ᱠᱷᱚᱲ ᱵᱚᱲ ᱯᱮᱴᱮᱨ ᱠᱟᱛᱮᱜ ᱠᱚ ᱥᱟᱵ ᱠᱟᱜᱼᱟ, ᱦᱮᱸ ᱚᱠᱚᱭᱟᱜ ᱛᱤᱨᱮ ᱛᱩᱢᱫᱟᱜ, ᱚᱠᱚᱭᱟᱜ ᱛᱤᱨᱮ ᱴᱟᱢᱟᱠ, ᱠᱚᱨᱛᱟᱞ, ᱚᱱᱟ ᱠᱚ᱾
ᱚᱻ
ᱦᱚᱸᱜ ᱱᱟ ᱠᱚ ᱛᱟᱦᱮᱸᱱ ᱛᱟᱠᱚᱣᱟ ᱟᱨ ᱡᱷᱚ ᱛᱚ ᱦᱚᱲᱟᱜ ᱫᱩᱣᱟᱹᱨ ᱨᱮ ᱮᱱᱮᱡ ᱮᱱᱮᱡ ᱛᱮᱠᱚ ᱪᱟᱞᱟᱜᱼᱟ ᱚᱱᱠᱟ ᱾ ᱢᱟᱱᱮ ᱡᱷᱚᱛᱚ ᱫᱩᱣᱟᱹᱨ ᱨᱮᱜᱮ ᱠᱚ ᱮᱱᱮᱡᱼᱟ ᱾ ᱟᱨ ᱚᱱᱠᱟ ᱚᱝᱠᱟ ᱛᱮᱠᱚ ᱪᱟᱞᱟᱣ ᱤᱫᱤᱭᱟ᱾ ᱛᱟᱞᱦᱮ ᱟᱯᱮ ᱥᱮᱫ ᱫᱚ?
ᱟᱞᱮ ᱥᱮᱫ ᱟᱞᱮ ᱥᱮᱫ ᱫᱚ ᱱᱟᱸᱜ ᱠᱷᱟᱱ ᱚᱱᱠᱟᱱ ᱚᱱᱠᱟᱱ ᱜᱤᱫᱽᱨᱟᱹ ᱫᱚ ᱵᱟᱠᱚ ᱛᱟᱦᱮᱱᱟ ᱾ ᱜᱤᱫᱽᱨᱟᱹ ᱛᱟᱦᱮᱸ ᱫᱚᱠᱚ ᱛᱟᱦᱮᱸᱱᱟ ᱢᱮᱱᱠᱷᱟᱱ ᱚᱱᱠᱟᱱ ᱚᱱᱮ ᱡᱟᱦᱟᱸ ᱞᱚᱴᱟ ᱚᱱᱮ ᱥᱟᱵ ᱠᱟᱛᱮᱜ ᱮ ᱵᱚᱞᱚᱜ ᱟᱭ ᱚᱲᱟᱜ ᱚᱲᱟᱜ ᱾ ᱚᱱᱠᱟ ᱫᱚ ᱵᱟᱝᱠᱚ ᱚᱱᱠᱟᱭ ᱜᱮᱭᱟ ᱢᱮᱱᱠᱷᱟᱱ ᱚᱱᱮ ᱵᱟᱵᱟ ᱦᱚᱲ ᱠᱚ ᱟᱭᱳ ᱦᱚᱲ ᱞᱮᱠᱟ ᱠᱚ ᱥᱟᱡᱟᱜᱼᱟ ᱵᱟᱠᱷᱟᱡ ᱚᱱᱮ ᱜᱮᱸᱫᱟᱜ ᱛᱮᱠᱚ ᱫᱷᱩᱛᱤ ᱠᱚᱜᱼᱟ, ᱟᱨ ᱢᱟᱨᱟᱜ ᱯᱤᱧᱪᱟᱹᱨ ᱠᱚ ᱵᱚᱦᱚᱜ ᱨᱮᱠᱚ ᱞᱟᱜᱟᱣ ᱠᱟᱜᱼᱟ᱾ ᱫᱟᱹᱦᱤ ᱠᱚᱜᱼᱟ ᱠᱚ᱾
ᱦᱮᱸ ᱦᱮᱸ᱾
ᱟᱨ ᱡᱚᱛᱚ ᱦᱚᱲᱟᱜ ᱚᱲᱟᱜ ᱚᱲᱟᱜ ᱠᱚ ᱵᱚᱞᱚᱜᱼᱟ᱾ ᱟᱨᱠᱚ ᱮᱱᱮᱡ ᱥᱮᱨᱮᱧᱟ, ᱟᱨᱻ ᱡᱟᱦᱟᱸ ᱛᱤᱱᱟᱹᱜ ᱚᱲᱟᱜ ᱨᱮᱠᱚ ᱵᱚᱞᱚᱱ ᱠᱟᱱᱟ, ᱥᱤᱸᱫᱩᱨ ᱦᱚᱸ ᱵᱟᱝ ᱫᱚᱠᱚ ᱴᱤᱰᱟᱹᱜ ᱦᱚᱴᱚᱣᱟᱜᱼᱟ ᱛᱷᱟᱱ ᱴᱷᱮᱱ, ᱥᱮ ᱪᱮᱫ ᱞᱮᱠᱟᱭ ᱪᱚᱠᱚ, ᱟᱫᱚ ᱟᱞᱮ ᱚᱱᱟ ᱥᱩᱨ ᱠᱚᱨᱮ ᱫᱚ ᱵᱟᱹᱧ ᱧᱮᱞ ᱟᱠᱟᱫᱟ, ᱟᱨ ᱤᱧ ᱢᱟᱢᱟ ᱚᱲᱟᱜ ᱦᱚᱸ ᱚᱱᱟ ᱟᱞᱮ ᱥᱩᱨ ᱥᱮᱫ ᱨᱮᱜᱮ ᱠᱟᱱᱟ ᱟᱫᱚ ᱚᱱᱛᱮ ᱫᱚᱧ ᱧᱮᱞ ᱠᱟᱫᱟ, ᱥᱤᱸᱫᱩᱨ ᱠᱚ ᱴᱤᱰᱟᱹᱜ ᱦᱚᱴᱚᱣᱟᱜᱼᱟ᱾
ᱚ ᱢᱟᱱᱮ ᱟᱪᱪᱷᱟ ᱢᱟᱱᱮ ᱡᱷᱚᱛᱚ ᱚᱲᱟᱜ ᱵᱚᱞᱚ ᱵᱚᱞᱚ ᱛᱮ ᱾ ᱢᱟᱱᱮ ᱠᱩᱞᱦᱤ ᱨᱮᱫᱚ ᱠᱩᱞᱦᱤ ᱫᱩᱣᱟᱹᱨ ᱨᱮᱫᱚ ᱵᱟᱠᱚ ᱮᱱᱮᱡ ᱨᱟᱪᱟ ᱠᱚ ᱵᱚᱞᱚᱜᱼᱟ ᱾
ᱦᱳᱭ ᱨᱟᱪᱟ ᱠᱚ ᱵᱚᱞᱚᱜ ᱛᱮ ᱚᱸᱰᱮ ᱠᱚ ᱮᱱᱮᱡᱟ, ᱟᱨ ᱡᱟᱜᱮ ᱯᱚᱭᱥᱟ ᱠᱚᱠᱚ ᱮᱢᱟ ᱠᱚᱣᱟ ᱟᱨ ᱵᱟᱠᱷᱟᱱ ᱫᱚ ᱪᱟᱣᱞᱮ ᱠᱚᱠᱚ ᱮᱢᱟᱜ ᱠᱚᱜᱮ᱾
ᱚᱜ
ᱟᱜ ᱟᱨ ᱤᱱᱟᱹ ᱛᱟᱭᱚᱢ ᱟᱫᱚ ᱠᱚ ᱩᱰᱩᱠᱚᱜᱼᱟ, ᱟᱨ ᱩᱱᱠᱩᱣᱟᱜ ᱛᱤ ᱨᱮᱫᱚ ᱛᱟᱦᱮᱱᱟ ᱱᱚᱣᱟ ᱛᱷᱟᱹᱨᱤ ᱠᱚ ᱛᱟᱦᱮᱱᱟ᱾ ᱟᱨ ᱵᱷᱩᱣᱟᱹᱝ ᱛᱟᱦᱮᱸᱱᱟ, ᱵᱟᱱᱟᱢ ᱛᱟᱦᱮᱸᱱᱟ ᱛᱤᱨᱭᱳ, ᱛᱟᱦᱮᱸᱱᱟ, ᱱᱚᱣᱟ ᱠᱚᱜᱮ ᱟᱞᱮᱥᱮᱫ ᱫᱚ ᱚᱱᱟ ᱴᱟᱢᱟᱠ ᱛᱩᱢᱫᱟᱹᱜ ᱡᱟᱦᱟᱸᱢ ᱞᱟᱹᱭ ᱠᱮᱫᱟ ᱚᱱᱟ ᱫᱚ ᱵᱟᱝ ᱠᱚ ᱤᱫᱤᱭᱟ ᱫᱟᱸᱥᱟᱭ ᱥᱚᱢᱚᱭ ᱫᱚ᱾
ᱚ ᱴᱟᱢᱟᱠ ᱦᱚᱸ ᱵᱟᱠᱚ ᱤᱫᱤᱭᱟ?
ᱵᱟᱝ ᱴᱟᱢᱟᱠ ᱛᱩᱢᱫᱟᱹᱜ ᱫᱚ ᱵᱟᱝ᱾
ᱚᱱᱟ ᱫᱚ ᱵᱟᱠᱚ ᱤᱫᱤᱭᱟ, ᱛᱟᱦᱚᱞᱮ ᱚᱱᱟ ᱛᱷᱟᱹᱨᱤ ᱵᱷᱣᱟᱹᱝ ᱦᱚᱸᱜ ᱱᱟ ᱦᱚᱜ-ᱱᱟ ᱠᱚᱛᱮᱱᱟᱜ ᱤᱭᱟᱹ ᱛᱮᱜᱮ ᱠᱚ
ᱦᱳᱭ ᱛᱤᱨᱭᱳ ᱵᱟᱱᱟᱢ ᱛᱟᱦᱮᱸᱱᱟ᱾
ᱦᱩᱸ
ᱱᱚᱣᱟ ᱠᱚᱜᱮ᱾
ᱚᱸ᱾ ᱛᱟᱦᱚᱞᱮ ᱟᱯᱮ ᱥᱮᱫ ᱫᱚ ᱢᱟᱱᱮ ᱨᱟᱪᱟ ᱵᱚᱞᱚ ᱠᱟᱛᱮᱜ ᱠᱚ ᱤᱭᱟᱹᱟᱭ ᱛᱟᱦᱮᱱᱟ ᱵᱟᱝ?
ᱦᱳᱭ᱾
ᱟᱪᱪᱷᱟ᱾
ᱨᱟᱪᱟ ᱛᱮᱠᱚ ᱵᱚᱞᱚᱱᱟ᱾
ᱦᱮᱸᱻ
ᱡᱟᱦᱟᱸ ᱢᱟᱱᱮ ᱥᱟᱸᱜᱮ ᱧᱚᱜ ᱜᱮᱭᱟ ᱠᱚ ᱢᱟᱱᱮ ᱡᱟᱦᱟᱸ ᱚᱱᱟ ᱠᱩᱞᱦᱤ ᱟᱹᱰᱤ ᱡᱮᱞᱮᱧ ᱜᱮᱭᱟ ᱟᱫᱚ ᱚᱱᱟ ᱠᱚᱨᱮ ᱫᱚ ᱢᱟᱱᱮ ᱵᱟᱨ ᱯᱮ ᱦᱚᱲ ᱜᱟᱱ ᱠᱚ ᱵᱚᱞᱚᱭᱮᱱ ᱜᱮ ᱩᱱᱠᱩ ᱜᱮ ᱮᱱᱟ ᱪᱟᱣᱞᱮ ᱠᱚ ᱠᱚ ᱟᱹᱜᱩᱭᱟ ᱚᱲᱟᱜ ᱠᱷᱚᱱ ᱢᱟᱱᱮ ᱚᱲᱟᱜ ᱠᱷᱚᱱ ᱠᱚ ᱩᱰᱩᱠᱟ ᱟᱨ ᱱᱩᱠᱩ ᱮᱱᱮᱡ ᱠᱚᱫᱚ ᱠᱩᱞᱦᱤ ᱨᱮᱜᱮ ᱠᱚ ᱮᱱᱮᱡᱟ ᱡᱷᱚᱛᱚ ᱦᱚᱲᱟᱜ ᱢᱟᱱᱮ ᱪᱷᱟᱴᱠᱟ ᱚᱱᱟ ᱫᱩᱣᱟᱹᱨ ᱫᱩᱣᱟᱹᱨ ᱨᱮ ᱟᱫᱚ ᱩᱱᱫᱚ ᱩᱱᱟᱹᱜ ᱫᱚ ᱵᱟᱠᱚ ᱵᱚᱞᱚᱜᱼᱟ ᱟᱨ ᱟᱞᱮ ᱟᱹᱛᱩ ᱥᱮᱫ ᱫᱚ ᱢᱟᱱᱮ ᱟᱞᱮ ᱫᱚ ᱠᱚᱢ ᱧᱚᱜ ᱜᱮᱭᱟᱞᱮ ᱛᱚ
ᱟᱫᱚ ᱟᱞᱮᱥᱮᱫ ᱫᱚ ᱢᱟᱱᱮ ᱨᱟᱪᱟᱼ ᱨᱟᱪᱟ ᱜᱮᱠᱚ ᱵᱚᱞᱚᱜᱼᱟ
ᱚ
ᱨᱟᱪᱟ ᱨᱟᱪᱟ ᱠᱚ ᱵᱚᱞᱚ ᱮᱱ ᱜᱮ ᱵᱟᱴ ᱵᱟᱨ ᱯᱮ ᱫᱷᱟᱣ ᱠᱚ ᱟᱹᱪᱩᱨᱮᱱ ᱜᱮ ᱮᱱᱮᱡ ᱠᱮᱫ ᱜᱮᱠᱚ ᱤᱱᱟᱹ ᱛᱟᱭᱚᱢ ᱠᱚ ᱩᱰᱩᱠᱚᱜᱼᱟ
ᱦᱩᱸ
ᱟᱫᱚ ᱛᱟᱦᱞᱮ ᱟᱯᱮᱥᱮᱫ ᱥᱟᱠᱨᱟᱛ ᱨᱮᱦᱚᱸ ᱠᱚ ᱮᱱᱮᱡ ᱟᱥᱮ ᱵᱟᱝ
ᱥᱟᱠᱨᱟᱛ ᱨᱮ
ᱦᱳᱭ
ᱥᱟᱠᱨᱟᱛ ᱨᱮᱫᱚ ᱟᱞᱮ ᱥᱮ ᱪᱮᱫ ᱫᱚ ᱵᱟᱹᱱᱩᱜᱼᱟ ᱮᱱᱮᱡ ᱥᱮᱨᱮᱧ ᱫᱚ ᱥᱟᱠᱨᱟᱛ ᱨᱮᱫᱚ
ᱜᱟᱹᱬᱤ ᱵᱟᱠᱚ ᱟᱹᱪᱩᱨ ᱠᱚᱣᱟ ᱵᱩᱲᱦᱤ ᱜᱟᱹᱬᱤ
ᱵᱟᱝ ᱟᱞᱮ ᱥᱮᱫ ᱫᱚ ᱵᱩᱲᱦᱤ ᱜᱟᱹᱢᱤ ᱫᱚ ᱵᱟᱠᱚ ᱟᱹᱪᱩᱨ ᱠᱚ ᱛᱟᱦᱮᱸᱫ
ᱚ ᱦᱳᱭ ᱟᱞᱮ ᱥᱮᱫ ᱫᱚ ᱵᱩᱲᱦᱤ ᱜᱟᱹᱬᱤ ᱠᱚ ᱮᱱᱮᱡᱮᱭᱟ ᱥᱟᱠᱨᱟᱛ ᱨᱮ
ᱚ ᱚᱱᱟᱫᱚ ᱚᱠᱟ ᱦᱤᱞᱳᱜ ᱚᱠᱟ ᱢᱟᱦᱟ ᱦᱤᱞᱳᱜ
ᱮᱸᱻ ᱚᱱᱟ ᱫᱚ ᱦᱩᱭᱩᱜ ᱠᱟᱱᱟ ᱥᱤᱧ ᱥᱟᱠᱨᱟᱛ ᱦᱤᱞ
ᱥᱤᱧ ᱥᱟᱠᱨᱟᱛ ᱛᱚ ᱤᱧ ᱚᱱᱟ ᱫᱚ ᱵᱟᱹᱧ ᱵᱩᱡᱟ ᱦᱚᱭᱛᱚ ᱚᱱᱟ ᱫᱚ ᱢᱟᱱᱮ ᱚᱠᱟᱴᱟᱜ ᱫᱤᱱ ᱯᱟᱲᱟᱜ ᱠᱟᱱᱟ ᱚᱱᱟ ᱞᱟᱹᱭ ᱢᱮ
ᱯᱩᱥ ᱵᱚᱸᱜᱟ ᱢᱩᱪᱟᱹᱫ ᱡᱟᱦᱟᱸ
ᱚ
ᱥᱚᱝᱠᱟᱱᱛᱤ ᱦᱤᱞᱳᱜ
ᱦᱮᱸ ᱢᱟᱱᱮ ᱡᱟᱦᱟᱸ ᱦᱤᱞᱳᱜ ᱯᱤᱴᱷᱟᱹ ᱞᱟᱴᱷᱟᱭᱟᱠᱚ ᱵᱟᱝ ᱤᱱᱟᱹ ᱦᱤᱞᱳᱜ
ᱦᱳᱭ ᱟᱞᱮ ᱥᱮᱫ ᱫᱚ ᱵᱟᱨ ᱫᱤᱱ ᱠᱚ ᱯᱤ ᱴᱷᱟᱹᱭᱟ ᱢᱟᱱᱮ ᱥᱚᱝᱠᱨᱟᱱᱛᱤ ᱞᱟᱦᱟ ᱫᱤᱱ ᱮᱱᱦᱤᱞᱳᱜ ᱫᱚ ᱦᱟᱹᱠᱩ ᱠᱟᱴᱠᱚᱢ ᱠᱚ ᱞᱟᱹᱭᱟ
ᱦᱮᱸ ᱦᱟᱹᱠᱩ ᱠᱟᱴᱠᱚᱢ
ᱦᱳᱭ ᱧᱤᱫᱟᱹ ᱟᱨ ᱫᱚᱥᱟᱨ ᱫᱤᱱ ᱫᱚ ᱥᱮᱛᱟᱜ ᱵᱮᱲᱟ ᱯᱤᱴᱷᱟᱹ ᱞᱟᱴᱷᱟᱭᱟᱠᱚ
ᱚ
ᱦᱮᱸ ᱟᱨ ᱮᱱᱦᱤᱞᱳᱜ ᱜᱮ ᱚᱱᱠᱟ ᱜᱟᱹᱬᱤ ᱠᱚᱠᱚ ᱟᱥᱮᱱ ᱠᱚᱣᱟ
ᱚ
ᱟᱨᱠᱚ ᱮᱱᱮᱡ ᱥᱮᱨᱮᱧᱟ
ᱤᱱᱟᱹ ᱦᱤᱞᱳᱜ ᱜᱮ ᱟᱪᱪᱷᱟ ᱚᱱᱟ ᱚᱱᱟ ᱫᱚ ᱪᱮᱫ ᱪᱮᱫ ᱠᱟᱨᱚᱱ ᱛᱮᱠᱚ ᱟᱥᱮᱱ ᱠᱚᱣᱟ ᱠᱟᱹᱴᱤᱡ ᱮᱢ ᱵᱟᱲᱟᱭᱟᱢ ᱱᱚᱣᱟ ᱤᱫᱤ ᱠᱟᱛᱮᱫ
ᱦᱩᱸᱜ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱚᱝᱠᱟᱱ ᱠᱟᱹᱦᱱᱤ ᱠᱚᱫᱚ ᱵᱟᱹᱧ ᱟᱸᱡᱚᱢ ᱠᱟᱫᱟ ᱢᱮᱱᱠᱷᱟᱱᱤᱧ ᱧᱮᱞ ᱟᱠᱟᱫ ᱠᱚᱣᱟ ᱚᱱᱠᱟ ᱥᱟᱡᱟᱣ ᱠᱚᱜᱼᱟ ᱠᱚ ᱢᱟᱱᱮ ᱟᱞᱚᱭ ᱩᱨᱩᱢᱚᱜ ᱞᱮᱠᱟ
ᱚ
ᱟᱨ ᱵᱩᱥᱩᱵ ᱨᱮᱱ ᱚᱱᱠᱟ ᱵᱟᱸᱫᱽᱨᱤ ᱠᱚᱠᱚ ᱡᱩᱛ ᱠᱟᱠᱚ ᱮᱢᱱᱤ ᱩᱸᱻ ᱵᱩᱥᱩᱵ ᱟᱴᱤ ᱜᱮᱠᱚ ᱛᱚᱞ ᱠᱟᱜᱼᱟ ᱡᱟᱸᱜᱟ ᱠᱚ ᱡᱩᱛ ᱠᱟᱛᱟᱭᱟ
ᱦᱚᱸ ᱦᱚᱸ
ᱟᱨ ᱚᱱᱟᱜᱮ ᱮᱱᱮᱡ ᱥᱮᱨᱮᱧ ᱠᱚ ᱟᱨ ᱠᱚ ᱚᱱᱟ ᱜᱮ ᱪᱩᱲᱩᱜ ᱪᱩᱲᱩᱜ ᱠᱚ ᱫᱚᱱ ᱦᱚᱪᱚᱭᱟ ᱢᱟᱱᱮ
ᱦᱮᱸ
ᱟᱨ ᱚᱱᱠᱟ ᱜᱮ ᱡᱷᱚᱛᱚ ᱦᱚᱲᱟᱜ ᱚᱲᱟᱜ ᱚᱲᱟᱜ ᱠᱚ ᱪᱟᱞᱟᱜᱼᱟ ᱟᱨ ᱪᱟᱣᱞᱮ ᱠᱚᱠᱚ ᱮᱢᱟ ᱠᱚᱣᱟ ᱯᱤᱴᱷᱟᱹ ᱠᱚᱠᱚ ᱮᱢᱟ ᱠᱚᱣᱟ ᱠᱷᱟᱹᱡᱟᱹᱲᱤ ᱠᱚ
ᱦᱮᱸ
ᱱᱚᱝᱠᱟ ᱟᱨ ᱟᱨᱤᱧ ᱧᱮᱞ ᱟᱠᱟᱫ ᱠᱚᱣᱟ ᱛᱩᱢᱫᱟᱹᱜ ᱴᱟᱢᱟᱠ ᱟᱛᱮ ᱦᱚᱸ ᱠᱚ ᱮᱱᱮᱡ ᱡᱟ ᱵᱟᱵᱟ ᱦᱚᱲ
ᱦᱮᱸ ᱚ ᱛᱩᱢᱫᱟᱹᱜ ᱴᱟᱢᱟᱠ ᱟᱛᱮ ᱦᱚ
ᱦᱳᱭ ᱩᱱᱠᱩ ᱦᱚᱸ ᱚᱲᱟᱜ ᱚᱲᱟᱜ ᱜᱮᱠᱚ ᱮᱱᱮᱡ ᱤᱫᱤᱭᱟ
ᱟᱭᱚ ᱦᱚᱲ ᱵᱟᱵᱟ ᱦᱚᱲ ᱦᱚᱸ
ᱦᱳᱭ
ᱚᱱᱟᱫᱚ ᱛᱤᱱ ᱚᱠᱛᱚ ᱥᱮᱛᱟᱜ
ᱦ ᱥᱮᱛᱟᱜ ᱵᱮᱲᱟ ᱢᱟᱡᱟᱱ ᱵᱮᱲᱟ ᱥᱮᱫ ᱚᱱᱟ ᱫᱚ
ᱢᱟᱡᱟᱱ ᱵᱮᱲᱟ ᱥᱮ ᱢᱟᱱᱮ ᱥᱮᱛᱟᱜ ᱵᱮᱲᱟ ᱫᱚ ᱤᱱᱟ ᱦᱤᱞᱚᱜ ᱫᱚ ᱯᱤᱴᱷᱟᱹ ᱞᱟᱴᱷᱟ ᱛᱚ
ᱴᱚᱴᱷᱟ ᱡᱚᱢ ᱵᱟᱲᱟ ᱠᱟᱛᱮᱫ ᱟᱫᱚ ᱠᱚ ᱩᱰᱩᱠᱚᱜᱼᱟ ᱚᱱᱠᱟ ᱮᱱᱮᱡ ᱫᱟᱜ ᱟᱹᱭᱩᱵ ᱞᱮᱱᱠᱷᱟᱱ ᱟᱫᱚ ᱠᱚ ᱨᱩᱣᱟᱹᱲᱮᱱ ᱜᱮ ᱚᱱᱠᱟ ᱟᱹᱛᱩ ᱟᱹᱛᱩ ᱠᱚ ᱮᱱᱮᱡᱟ
ᱚ
ᱟᱫᱚ ᱚᱱᱟ ᱫᱚ ᱟᱞᱮ ᱫᱚᱞᱮ ᱞᱟᱹᱭᱟ ᱵᱩᱲᱦᱤ ᱜᱟᱲᱤ ᱮᱱᱮᱡ
ᱵᱩᱲᱤᱭᱟ ᱟᱪᱪᱷᱟ ᱛᱟᱦᱚᱞᱮ ᱟᱨ ᱢᱤᱫᱴᱮᱱ ᱤᱧ ᱟᱸᱡᱚᱢ ᱠᱟᱫᱟ ᱟᱞᱮᱥᱮᱫ ᱫᱚ ᱚᱱᱠᱟ ᱵᱟᱝ ᱦᱳᱭᱳᱜ ᱟᱯᱮ ᱥᱮᱫ ᱛᱟᱦᱚᱞᱮ ᱥᱟᱠᱨᱟᱛ ᱨᱮ ᱵᱷᱮᱡᱟ ᱛᱩᱧ ᱫᱚ ᱦᱩᱭᱩᱜ ᱛᱟᱦᱮᱸᱫ ᱥᱮ ᱵᱟᱝ
ᱦᱮᱸ ᱵᱷᱮᱡᱟ ᱛᱩᱧ ᱦᱚ ᱦᱳᱭᱳᱜᱼᱟ
ᱦ ᱚᱱᱟ ᱫᱚ ᱚᱠᱟ ᱢᱟᱦᱟ ᱦᱤᱞᱳᱜ ᱦᱳᱭᱳᱜᱼᱟ
ᱚᱱᱟ ᱥᱤᱧ ᱥᱟᱠᱨᱟᱛ ᱦᱤᱞᱚᱜ ᱜᱮ ᱦᱩᱭᱩᱜᱼᱟ
ᱮᱱᱟ, ᱦᱤᱚᱜᱮᱞ
ᱢᱟᱡᱟᱱ ᱵᱟᱲᱟ ᱦᱮᱸ
ᱟᱪᱪᱷᱟ ᱚᱱᱟ ᱵᱟᱨᱮᱛᱮ ᱠᱟᱹᱴᱤᱡ ᱮᱢ ᱞᱟᱹᱭ ᱫᱟᱲᱮᱭᱟᱜ ᱠᱮᱭᱟ
ᱦᱮᱸ ᱦᱚᱞᱟᱝ ᱵᱟᱨᱮ ᱛᱮᱫᱚ ᱚᱱᱮ ᱠᱟᱭᱨᱟ ᱫᱟᱨᱮ ᱠᱚ ᱵᱤᱫᱟ
ᱦᱸ
ᱟᱨ ᱚᱱᱟᱜᱮ ᱱᱟᱜ ᱠᱷᱟᱱ ᱡᱟᱦᱟᱸᱭ ᱛᱩᱧ ᱪᱷᱟᱜ ᱫᱟᱲᱮᱭᱟᱜ ᱟᱭ ᱚᱱᱟ ᱠᱟᱭᱨᱟ ᱫᱟᱨᱮ ᱡᱮ ᱪᱮᱫ ᱞᱟᱹᱜᱤᱫ ᱠᱚ ᱵᱤᱫᱟ ᱚᱱᱟ ᱫᱚ ᱢᱚᱡᱽ ᱥᱟᱺᱦᱤᱡ ᱵᱟᱝ ᱤᱧ ᱩᱭᱦᱟᱹᱨ ᱫᱟ
ᱦᱮᱸ
ᱟᱫᱚ ᱡᱟᱦᱟᱸᱭ ᱛᱩᱧ ᱪᱷᱟᱜ ᱫᱟᱲᱮᱭᱟᱜ ᱟᱭ
ᱦᱮᱸ
ᱩᱱᱤ ᱟᱨᱚ ᱮᱱᱦᱤᱞᱚᱜ ᱫᱚ ᱜᱚᱜ ᱠᱟᱛᱮᱜ ᱟᱫᱚ ᱟᱹᱛᱩ ᱛᱮᱠᱚ ᱤᱫᱤᱭᱮᱭᱟ ᱜᱷᱚᱲᱟ ᱠᱟᱛᱮᱜ ᱢᱟᱱᱮ
ᱦᱩᱸ ᱦᱩᱸ
ᱦᱮ
ᱩᱱᱤ ᱟᱛᱳ ᱛᱮᱠᱚ ᱤᱫᱤᱭᱮᱭᱟ ᱜᱷᱚᱲᱟ ᱠᱟᱛᱮ
ᱦᱚᱭ ᱚᱱᱟ ᱡᱟᱦᱟᱸ ᱵᱮᱡᱷᱟ ᱚᱱᱟ ᱡᱟᱦᱟᱸ ᱠᱚ ᱵᱤᱫᱟ ᱚᱱᱟ ᱫᱚ ᱴᱟᱺᱰᱤ ᱥᱮᱫ ᱨᱮᱠᱚ ᱵᱤᱫᱟ